ᱦᱮᱸ ᱫᱤᱫᱤ ᱟᱸᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ
ᱟᱨ ᱚᱠᱟᱞᱮᱠᱟ ᱵᱮᱥ ᱵᱟᱲᱟ ᱜᱮᱭᱟᱯᱮ
ᱦᱳᱭ ᱵᱮᱥ ᱜᱮ ᱟᱯᱮ ᱜᱮ ᱪᱮᱫ ᱞᱮᱠᱟ?
ᱦᱮ ᱟᱞᱮ ᱦᱚ ᱱᱤᱭᱟᱹ ᱜᱷᱟᱹᱲᱤᱡ ᱫᱚ ᱵᱮᱥ ᱵᱟᱲᱟᱟᱜ ᱜᱮ ᱡᱚᱢ ᱠᱚ ᱦᱩᱭᱱᱟ ᱥᱮ ᱟᱹᱣᱨᱤ?
ᱦᱳᱭ ᱦᱳᱭ ᱱᱟ ᱱᱮᱜᱮ ᱜᱮ
ᱟᱪᱪᱷᱟ
ᱱᱮ ᱜᱮ ᱦᱩᱭᱱᱟ
ᱟᱨ ᱪᱮᱫ ᱠᱚᱯᱮ ᱠᱟᱹᱢᱤ ᱠᱟᱡ ᱮᱫᱟ
ᱱᱤᱛᱚᱜ ᱫᱚ ᱚᱱᱟ ᱪᱟᱥ ᱨᱮᱭᱟᱜ ᱠᱟᱹᱢᱤ ᱜᱮ
ᱟᱪᱪᱷᱟ ᱪᱟᱥ ᱠᱟᱹᱢᱤ ᱠᱚ ᱥᱟᱨᱫᱤᱭ ᱠᱟᱱᱟ
ᱦᱮᱸᱜ
ᱪᱟᱥ ᱠᱟᱹᱢᱤ ᱠᱚ ᱥᱟᱨᱫᱤᱭ ᱠᱟᱱᱟ ᱥᱮ ᱟᱹᱣᱨᱤ
ᱦᱮᱸ ᱥᱟᱹᱨᱫᱤ ᱞᱮᱠᱟ ᱜᱮ
ᱟᱪᱪᱷᱟ ᱟᱥᱥᱟ ᱟᱫᱚ ᱛᱟᱦᱚᱞᱮ ᱛᱩᱫ ᱠᱚ ᱨᱚᱦᱚᱭ ᱠᱚ ᱦᱩᱭᱩᱜ ᱠᱟᱱᱟ ᱥᱮ ᱵᱟᱝ ᱜᱮ
ᱦᱮᱸ ᱦᱩᱭᱩᱜ ᱠᱟᱱ ᱜᱮᱭᱟ
ᱚᱸ ᱟᱪᱪᱷᱟ
ᱦᱩᱭ ᱫᱚ ᱦᱩᱭᱩᱜ ᱠᱟᱱ ᱜᱮᱭᱟ ᱞᱚᱥᱚᱫ ᱟᱹᱣᱨᱤ ᱭᱟᱜ ᱛᱮ ᱵᱟᱝ ᱥᱮᱱ ᱦᱩᱭ ᱠᱟᱱᱟ
ᱟᱪᱪᱷᱟ ᱟᱪᱪᱷᱟ ᱟᱨ ᱛᱟᱦᱚᱞᱮ ᱠᱷᱟᱱ ᱪᱟᱥᱵᱟᱥ ᱢᱟ ᱦᱚᱸᱜᱼᱚᱭ ᱦᱩᱭᱩᱜ ᱠᱟᱱ ᱜᱮᱭᱟ ᱪᱟ ᱪᱤᱜ ᱛᱮ ᱨᱚᱴᱟᱨ ᱛᱮ ᱥᱮ ᱠᱟᱰᱟ ᱱᱟᱦᱮᱞ ᱰᱟᱹᱝᱨᱤ ᱱᱟᱦᱮᱞ ᱛᱮ
ᱦᱳᱭ ᱨᱚᱴᱟᱨ ᱛᱮᱦᱚᱸ ᱟᱨ ᱰᱟᱝᱨᱤ ᱱᱟᱦᱮᱞ ᱛᱮᱦᱚᱸ
ᱢᱟᱱᱮ ᱵᱟᱱᱟᱨ ᱛᱮᱜᱮ ᱯᱮ ᱥᱤ ᱦᱚᱪᱚᱭᱮᱫᱼᱟ ᱥᱮ ᱠᱷᱩᱵ ᱵᱷᱟᱜᱮ
ᱦᱮᱸ ᱡᱟᱦᱟᱸ ᱴᱷᱮᱱ ᱢᱚᱱᱮᱭ ᱫᱟᱞᱮ ᱠᱟᱹᱴᱤᱡ ᱫᱮᱨᱤᱜ ᱠᱟᱱᱟ ᱠᱷᱮᱛ ᱞᱟᱹᱴᱩ ᱧᱚᱜ ᱜᱮᱭᱟ ᱚᱱᱟ ᱠᱚᱫᱚ ᱨᱚᱴᱟᱨ ᱛᱮᱜᱮ ᱥᱤᱜ ᱠᱟᱱᱟ
ᱟᱫᱚ ᱠᱷᱩᱵ ᱵᱷᱟᱜᱮ ᱟᱨ ᱛᱟᱦᱚᱞᱮ ᱠᱷᱟᱱ ᱢᱚᱴᱟᱢᱩᱴᱤ ᱮ ᱟᱯᱮ ᱥᱮᱫ ᱫᱚ ᱱᱚᱝᱠᱟ ᱵᱤᱨ ᱵᱩᱨᱩ ᱢᱮᱱᱟᱜ-ᱟ
ᱦᱳᱭ
ᱟᱫᱚ ᱵᱤᱨ ᱵᱩᱨᱩ ᱨᱮᱦᱚᱸ ᱢᱚᱴᱟᱢᱳᱴ ᱛᱮ ᱚᱱᱟ ᱫᱚ ᱥᱮᱨᱢᱟ ᱫᱟᱜ ᱛᱮᱜᱮ ᱯᱮ ᱪᱟᱥᱟ ᱥᱮ ᱡᱟᱦᱟᱱᱟᱜ ᱜᱮ ᱚᱱᱠᱟ ᱫᱟᱜ ᱨᱮᱱᱟᱜ ᱵᱚᱱᱫᱮᱡᱽ ᱢᱮᱱᱟᱜ-ᱟ
ᱟᱞᱮᱭᱟᱜ ᱫᱚ ᱥᱮᱨᱢᱟ ᱫᱟᱜ ᱜᱮ
ᱟᱪᱪᱷᱟ ᱟᱨ ᱵᱤᱨ ᱵᱩᱨᱩ ᱨᱮᱱᱟᱜ ᱛᱟᱦᱚᱞᱮ ᱳᱫᱽ ᱠᱚ ᱯᱩᱴᱠᱟᱹ ᱠᱚ ᱚᱱᱟ ᱠᱚᱠᱚ ᱧᱟᱢᱚᱜ ᱜᱮᱭᱟ ᱥᱮ
ᱦᱳᱭ ᱧᱟᱢᱚᱜ ᱜᱮᱭᱟ ᱠᱚ, ᱯᱩᱴᱠᱟᱹ ᱠᱚᱫᱚ ᱱᱤᱛᱚᱜ ᱫᱚ ᱩᱱᱟᱹᱜ ᱴᱟ ᱫᱚ ᱵᱟᱝ ᱠᱚ ᱧᱟᱢᱚᱜ ᱠᱟᱱᱟ ᱮᱸᱰᱮᱠᱷᱟᱱ ᱱᱚᱣᱟ ᱳᱫᱽ ᱠᱚᱫᱚ ᱧᱟᱢᱚᱜ ᱠᱟᱱᱟ
ᱧᱟᱢᱚᱜ ᱠᱟᱱ ᱜᱮᱭᱟ
ᱦᱮᱸ
ᱟᱫᱚ ᱛᱟᱦᱚᱞᱮᱢ ᱥᱮᱱ ᱞᱮᱱᱟ ᱥᱟᱢᱟᱱ ᱫᱤᱫᱤ ᱚᱱᱟ ᱠᱚ ᱛᱩᱢᱟᱹᱞ
ᱛᱩᱢᱟᱹᱞ ᱫᱚ ᱵᱟᱝ ᱥᱮᱱ ᱦᱩᱭ ᱠᱟᱱᱟ ᱥᱮᱛᱟᱜ ᱨᱮ ᱟᱭᱳᱭ ᱥᱮᱱ ᱞᱮᱱ ᱛᱟᱦᱮᱸᱱᱟ ᱟᱫᱚ ᱩᱱᱤᱜᱮ ᱛᱷᱚ ᱠᱟᱴᱤᱡ ᱮ ᱟᱹᱜᱩ ᱞᱮᱫᱟᱭ ᱡᱟᱹᱥᱛᱤ ᱫᱚ ᱵᱟᱝ-ᱟ ᱚᱱᱟ ᱫᱟᱜ ᱫᱟᱜ ᱛᱮ ᱵᱟᱝ ᱤᱭᱟᱹ ᱞᱮᱱᱠᱷᱟᱱ ᱩᱫ ᱠᱚᱫᱚ ᱵᱟᱝ ᱚᱢᱚᱱᱚᱜ-ᱟ ᱥᱮ
ᱦᱮᱸ ᱟᱫᱚ ᱛᱟᱦᱚᱞᱮ ᱠᱷᱟᱱ ᱚᱱᱟ ᱠᱚᱫᱚ ᱫᱤᱫᱤ ᱳᱫ ᱳᱫᱽ ᱵᱮᱥᱤᱢ ᱠᱩᱥᱟᱜ-ᱟ ᱥᱮ ᱯᱩᱴᱠᱟᱹ ᱵᱮᱥᱤᱢ ᱠᱩᱥᱤᱭᱟ ᱠᱚᱣᱟ
ᱯᱩᱴᱠᱟᱹ ᱳᱫᱽ ᱦᱚᱸ ᱡᱷᱚᱛᱚ ᱳᱫᱽ ᱫᱚ ᱵᱟᱝ ᱳᱫᱽ ᱦᱚᱸ ᱟᱫᱷᱮᱱᱟᱜ ᱠᱚᱫᱚ ᱵᱷᱟᱜᱤ ᱜᱮᱭᱟ ᱟᱨ ᱯᱩᱴᱠᱟᱹ ᱫᱚ ᱠᱚ ᱵᱷᱟᱜᱮ ᱜᱮᱭᱟ ᱢᱮᱱᱠᱷᱟᱱ ᱯᱩᱴᱠᱟᱹ ᱫᱚ ᱱᱮᱛᱟᱨ ᱫᱚ ᱵᱟᱝᱠᱚ ᱧᱟᱢᱚᱜ ᱠᱟᱱᱟ ᱯᱩᱴᱠᱟᱹ ᱫᱚᱧ ᱠᱩᱥᱤᱭᱟ ᱠᱚ ᱜᱮᱭᱟ ᱳᱫᱽ ᱠᱷᱟᱱ ᱫᱚ ᱯᱩᱴᱠᱟᱹ ᱜᱮ
ᱟᱪᱪᱷᱟ ᱟᱪᱪᱷᱟ ᱯᱩᱴᱠᱟᱹ ᱫᱚ ᱚᱠᱟᱴᱟᱜ ᱵᱮᱥᱤᱢ ᱠᱩᱥᱤᱭᱟᱜ-ᱟ ᱢᱟᱱᱮ ᱯᱤᱴᱷᱟᱹ ᱩᱛᱩ ᱞᱮᱴᱚ ᱚᱠᱟᱴᱟᱜ ᱡᱟᱹᱥᱛᱤ
ᱩᱱᱟᱹᱜ ᱫᱚ ᱵᱟᱝ ᱡᱚᱢ ᱦᱩᱭ ᱠᱟᱱᱟ ᱯᱩᱴᱠᱟᱹ ᱫᱚ ᱞᱟᱫ ᱠᱟᱛᱮ ᱡᱚᱢ ᱦᱩᱭ ᱠᱟᱱᱟ ᱢᱮᱱᱠᱷᱟᱱ ᱚᱱᱟ ᱯᱤᱴᱷᱟᱹ ᱦᱚᱸ ᱵᱟᱝ ᱡᱚᱢ ᱦᱩᱭ ᱠᱟᱱᱟ ᱟᱨ ᱞᱮᱴᱚ ᱦᱚᱸ ᱵᱟᱝ ᱡᱚᱢ ᱦᱩᱭ ᱠᱟᱱᱟ
ᱟᱪᱪᱷᱟ ᱟᱫᱚ ᱤᱧ ᱫᱚ ᱦᱟᱸᱜ ᱚᱱᱟ ᱞᱟᱫ ᱠᱟᱛᱮᱫ ᱫᱚ ᱟᱨᱦᱚᱸ ᱵᱟᱹᱧ ᱡᱚᱢ ᱠᱟᱫ ᱠᱚᱣᱟ ᱞᱟᱫ ᱠᱚᱫᱚ ᱟᱹᱰᱤ ᱵᱮᱥ ᱫᱷᱟᱨᱟ ᱠᱚ ᱥᱮᱵᱮᱞᱟ ᱚᱠᱟ ᱞᱮᱠᱟ ᱠᱚ ᱥᱮᱵᱮᱞᱟ ᱢᱟᱥᱮ ᱞᱟᱹᱭ ᱢᱮ
ᱵᱷᱟᱜᱤ ᱜᱮ ᱩᱱᱠᱩ ᱠᱟᱹᱴᱤᱡ ᱦᱟᱹᱠᱩ ᱞᱟᱜ ᱞᱮᱠᱚ ᱠᱷᱟᱱ ᱪᱮᱫᱠᱟ ᱥᱤᱵᱤᱞᱟ ᱵᱟᱝ ᱚᱱᱠᱟ ᱛᱟᱨᱟ ᱠᱟᱹᱴᱤᱡ ᱠᱚ ᱥᱤᱵᱤᱞᱟ ᱟᱨ ᱞᱮᱴᱚ ᱫᱚ ᱡᱟᱹᱱᱤᱡ ᱠᱷᱟᱱ ᱢᱤᱫ ᱫᱷᱟᱣ ᱜᱟᱱ ᱫᱚ ᱵᱟᱝ ᱫᱩᱧ ᱡᱚᱢ ᱟᱠᱟᱜ-ᱟ ᱫᱤᱥᱟᱹᱭᱮᱫ ᱜᱤᱭᱟᱹᱧ ᱞᱮᱴᱚ ᱦᱚᱸ ᱥᱤᱵᱤᱞ ᱜᱮᱭᱟ
ᱞᱮᱴᱚ ᱦᱚᱸ ᱥᱤᱵᱤᱞ ᱜᱮᱭᱟ ᱵᱟᱝ ᱯᱩᱴᱠᱟᱹ ᱫᱚ ᱢᱟᱱᱮ ᱪᱮᱫ ᱞᱮᱠᱟ ᱞᱟᱫ ᱠᱚ ᱵᱮᱱᱟᱣᱟ ᱦᱟᱹᱠᱩ ᱞᱮᱠᱟ ᱜᱮ ᱥᱮ ᱚᱠᱟ ᱞᱮᱠᱟ ᱢᱮᱱᱟᱜ ᱛᱮ
ᱦᱳᱭ ᱩᱱᱠᱩ ᱦᱚᱸ ᱟᱹᱨᱩᱵ ᱠᱟᱛᱮᱜ ᱚᱱᱠᱟ ᱩᱱᱠᱩ ᱫᱚ ᱠᱮᱪᱟᱜ ᱠᱚ ᱦᱩᱭᱩᱜ-ᱟ ᱠᱟᱹᱴᱤᱡ ᱠᱟᱹᱴᱤᱡ ᱱᱟᱦᱟᱜ ᱠᱮᱪᱟᱜ ᱠᱟᱛᱮᱫ ᱥᱩᱱᱩᱢ ᱠᱚ ᱢᱟᱠᱷᱟᱣ ᱥᱩᱱᱩᱢ ᱫᱚ ᱵᱟᱝ ᱵᱩᱞᱩᱝ ᱠᱚ ᱢᱟᱠᱷᱟᱣ ᱠᱟᱛᱮᱜ ᱟᱨ ᱥᱟᱠᱟᱢ ᱨᱮ ᱯᱚᱴᱚᱢ ᱠᱚ ᱦᱩᱭᱩᱜ-ᱟ ᱟᱨ ᱥᱮᱸᱜᱮᱞ ᱨᱮᱠᱚ ᱤᱭᱟᱹ ᱛᱟᱯᱟ ᱠᱟᱠᱚ ᱞᱮᱠᱷᱟᱱ ᱜᱮ ᱤᱥᱤᱱᱚᱜ-ᱟ
ᱟᱪᱪᱷᱟ ᱱᱚᱣᱟ ᱫᱚ ᱤᱧ ᱫᱚ ᱯᱳᱭᱞᱳᱧ ᱟᱸᱡᱚᱢ ᱠᱮᱫᱟ ᱟᱨ ᱤᱧᱦᱚ ᱢᱚᱴᱟᱢᱩᱴᱤ ᱱᱚᱣᱟ ᱫᱚ ᱚᱱᱠᱟ ᱥᱩᱡᱳᱜᱽ ᱡᱟᱦᱟᱛᱤᱥ ᱦᱩᱭ ᱞᱮᱱᱠᱷᱟᱱ ᱤᱧ ᱱᱚᱝᱠᱟ ᱞᱟᱫ ᱠᱟᱛᱮᱧ ᱡᱚᱢ ᱠᱚᱣᱟ
ᱦᱮ ᱞᱟᱫ ᱫᱚ ᱥᱤᱵᱤᱞ ᱜᱮᱭᱟ ᱡᱟᱦᱟᱱᱟᱜ ᱜᱮ ᱞᱟᱫ ᱫᱚ ᱡᱩᱫᱟᱹ ᱜᱮᱭᱟ ᱪᱮᱫᱟᱜ ᱥᱮ ᱡᱟᱦᱟ ᱩᱛᱩᱭ ᱫᱟᱵᱚᱱ ᱩᱛᱩ ᱨᱮᱫᱚ ᱡᱟᱦᱟ ᱤᱭᱟᱹ ᱛᱮᱫ ᱜᱮ ᱩᱛᱩ ᱫᱚᱵᱚᱱ ᱡᱚᱢ ᱮᱫᱟ ᱥᱤᱵᱤᱞ ᱢᱮᱱᱠᱷᱟᱱ ᱩᱛᱩ ᱨᱮᱭᱟᱜ ᱚᱱᱟ ᱤᱭᱟᱹ ᱴᱟᱜ ᱫᱚ ᱵᱟᱝᱵᱚᱱ ᱤᱭᱟᱹ ᱫᱟᱲᱮᱭᱟᱜ ᱠᱟᱱᱟ ᱥᱮ ᱵᱷᱤᱛᱤᱨ ᱨᱮ ᱡᱟᱦᱟᱸ ᱟᱵᱚ ᱦᱚᱲᱢᱚ ᱨᱮ ᱡᱟᱦᱟᱸ ᱠᱟᱡᱮ ᱨᱮ ᱞᱟᱜᱟᱜ-ᱟ ᱚᱱᱠᱟᱱᱟᱜ ᱠᱚᱢᱟ ᱡᱷᱚᱛᱚ ᱵᱚᱱ ᱟᱛᱟᱨ ᱪᱟᱵᱟᱭᱮᱫ ᱠᱟᱱᱟ ᱚᱱᱟ ᱟᱨ ᱚᱱᱟ ᱤᱭᱟᱹ ᱢᱚᱪᱟ ᱥᱤᱵᱤᱞ ᱢᱮᱱᱠᱷᱟᱱ ᱞᱟᱫ ᱛᱮᱫᱚ ᱟᱹᱰᱤ ᱢᱚᱸᱡᱽ ᱤᱥᱤᱱᱚᱜ-ᱟ ᱚᱱᱟ ᱫᱚ ᱡᱷᱚᱛᱚ ᱛᱮ ᱜᱮᱢ ᱧᱟᱢᱟ
ᱮᱠᱟᱞ ᱜᱮ ᱮᱠᱟᱞ ᱜᱮ ᱟᱨ ᱞᱟᱫ ᱨᱮᱱᱟᱜ ᱨᱟᱯᱟᱜ ᱨᱮᱱᱟᱜ ᱥᱤᱵᱤᱞ ᱟᱹᱰᱤ ᱡᱩᱫᱟᱹ ᱜᱮᱭᱟ ᱥᱮ ᱪᱮᱫ ᱞᱮᱠᱟ
ᱦᱮ ᱜᱟᱛᱮ ᱞᱟᱫ ᱟᱲᱟᱜ ᱠᱚᱦᱚ ᱡᱟᱦᱟᱸ ᱟᱲᱟᱜ ᱠᱚ ᱞᱟᱫ ᱜᱟᱱᱚᱜ-ᱟ ᱡᱷᱚᱛᱚ ᱟᱲᱟᱜ ᱛᱚ ᱞᱟᱫ ᱫᱚ ᱵᱟᱭ ᱜᱟᱱᱚᱜ-ᱟ ᱚᱱᱟ ᱠᱚᱦᱚᱸ ᱵᱷᱟᱹᱜᱤ ᱜᱮ ᱦᱮᱸ
ᱟᱨ ᱪᱮᱫ ᱪᱮᱫ ᱨᱮᱱᱟᱜ ᱟᱲᱟᱜ ᱛᱟᱦᱚᱞᱮ ᱯᱮ ᱞᱟᱫ ᱜᱮᱭᱟ ᱚᱱᱟ ᱠᱚ ᱠᱟᱹᱴᱤᱡ ᱞᱟᱹᱭ ᱢᱮᱥᱮ ᱢᱟ
ᱞᱟᱫ ᱫᱚ ᱚᱱᱟ ᱡᱟᱦᱟ ᱦᱮᱣᱮᱨ ᱜᱮ ᱟᱹᱭᱠᱟᱹᱜ ᱛᱟᱦᱮᱱ ᱫᱚ ᱪᱮᱫ ᱟᱲᱟᱜ ᱠᱚ ᱢᱮᱛᱟᱜ-ᱟ ᱚᱱᱟ ᱜᱟᱹᱰᱭᱟ ᱫᱷᱟᱨᱮ ᱠᱚᱨᱮ ᱧᱟᱢᱚᱜ ᱛᱟᱦᱮᱱᱟ ᱡᱟᱦᱟᱸ ᱫᱚ ᱯᱩᱠᱷᱨᱤ ᱵᱚᱱ ᱢᱮᱛᱟᱜ-ᱟ ᱯᱩᱠᱷᱨᱤ ᱫᱷᱟᱨᱮ ᱫᱷᱟᱨᱮ ᱛᱮ ᱧᱟᱢᱚᱜ ᱜᱮ ᱛᱟᱦᱮᱱᱟ ᱠᱟᱱᱛᱷᱟ ᱟᱲᱟᱜ ᱞᱮᱠᱟ ᱧᱚᱜ ᱜᱮ ᱟᱫᱚ ᱚᱱᱟᱫᱚ ᱠᱟᱹᱴᱤᱡ ᱞᱟᱹᱴᱩ ᱞᱟᱹᱴᱩ ᱥᱟᱠᱟᱢ ᱧᱚᱜ-ᱟ ᱟᱲᱟᱜ ᱟᱲᱟᱜ ᱰᱟᱹᱨ ᱛᱮᱫ ᱛᱟᱦᱮᱱᱟ ᱟᱹᱰᱤ ᱡᱳᱨ ᱦᱮᱣᱮᱨᱟ ᱚᱱᱟ ᱫᱚ ᱢᱮᱱᱟ ᱠᱚ ᱵᱷᱟᱜᱮ ᱭᱟ ᱡᱚᱢ ᱞᱮᱠᱷᱟᱱ ᱢᱟᱭᱟᱝ ᱵᱟᱹᱲᱛᱤᱜ-ᱟ ᱥᱮ ᱪᱤᱠᱟᱹᱜ-ᱟ ᱚᱱᱟ ᱦᱚᱸ ᱞᱟᱫ ᱞᱮᱠᱷᱟᱱ ᱫᱚ ᱟᱹᱰᱤ ᱡᱩᱛ ᱥᱤᱵᱤᱞᱟ
ᱟᱪᱪᱷᱟ ᱟᱪᱪᱷᱟ ᱠᱷᱩᱵ ᱵᱷᱟᱜᱮ
ᱞᱟᱜᱷᱤ ᱢᱮ ᱟᱲᱟᱜ ᱥᱮ ᱪᱮᱫ ᱟᱲᱟᱜ ᱠᱚ ᱢᱮᱛᱟᱜ-ᱟ ᱟᱫᱚ ᱡᱩᱫᱟᱹ ᱡᱩᱫᱟᱹ ᱦᱚᱲ ᱡᱩᱫᱟᱹ ᱡᱩᱫᱟᱹ ᱠᱚ ᱢᱮᱛᱟᱜ-ᱟ ᱥᱮ
ᱦᱮᱸ ᱦᱮᱸ ᱡᱩᱫᱟᱹ ᱡᱩᱫᱟᱹ ᱦᱚᱲ ᱡᱩᱫᱟᱹ ᱡᱩᱫᱟᱹ ᱠᱚ ᱢᱮᱥᱟᱜ ᱢᱮᱛᱟᱜ-ᱟ ᱟᱫᱚ ᱦᱚᱸᱜ ᱱᱟ ᱠᱚ ᱢᱤᱫᱴᱟᱝ ᱟᱹᱰᱤ ᱢᱤᱫᱴᱟᱝ ᱤᱭᱩᱱᱤᱠ ᱡᱤᱱᱤᱥ ᱠᱟᱱᱟ ᱡᱟᱦᱟᱸ ᱫᱚ ᱢᱤᱫᱴᱮᱱ ᱮᱢ ᱞᱟᱹᱭ ᱠᱮᱫᱮᱜ-ᱟ ᱡᱮ ᱦᱮᱸ ᱟᱲᱟᱜ ᱦᱚᱸ ᱞᱟᱫ ᱜᱟᱱᱚᱜ-ᱟ ᱦᱮᱸ ᱦᱚᱭ ᱜᱩᱞᱟ ᱟᱲᱟᱜ ᱫᱚᱠᱚ ᱞᱟᱫ ᱜᱮᱭᱟ ᱟᱞᱮ ᱥᱮ ᱵᱟᱝ ᱫᱚ ᱵᱟᱝ ᱟᱨ ᱢᱚᱴᱟᱢᱩᱴᱤ ᱩᱫ ᱫᱚ ᱛᱟᱦᱚᱞᱮ ᱡᱟᱹᱥᱛᱤ ᱠᱟᱭ ᱜᱮ ᱪᱮᱫ ᱪᱮᱫ ᱩᱫ ᱟᱯᱮ ᱯᱮ ᱟᱢ ᱟᱢ ᱟᱢ ᱚᱠᱟ ᱠᱚ ᱩᱫ ᱮᱢ ᱠᱩᱥᱤᱭᱟᱜ-ᱟ ᱧᱩᱛᱩᱢ ᱠᱚ ᱢᱤᱫᱴᱮᱱ ᱵᱟᱨᱭᱟ
ᱩᱫ ᱫᱚ ᱤᱧᱫᱚ ᱪᱮᱫ ᱟᱹᱰᱤᱧ ᱠᱩᱥᱤᱭᱟᱜ-ᱟ ᱧᱩᱛᱩᱢ ᱫᱚ ᱩᱱᱟᱹᱜᱴᱟ ᱫᱚ ᱵᱟᱹᱧ ᱢᱮᱱ ᱠᱮᱭᱟ ᱢᱤᱫᱴᱟᱝ ᱩᱫ ᱢᱮᱱᱟᱜ-ᱟ ᱡᱟᱦᱟᱸ ᱫᱚ ᱦᱮᱸᱫᱮ ᱜᱮ ᱧᱮᱞ ᱛᱮᱫᱚ ᱵᱟᱭ ᱡᱩᱛ ᱧᱮᱞᱚᱜ-ᱟ ᱢᱮᱱᱠᱷᱟᱱ ᱩᱛᱩ ᱫᱚ ᱥᱤᱵᱤᱞᱟ ᱟᱨ ᱠᱷᱟᱲᱟᱝ ᱩᱫ ᱡᱟᱦᱟᱸ ᱠᱷᱟᱲᱟᱝ ᱩᱫ ᱦᱚᱸ ᱥᱤᱵᱤᱞ ᱜᱮ ᱛᱟᱦᱮᱱᱟ ᱡᱚᱛᱚ ᱠᱷᱚᱱ ᱡᱟᱹᱥᱛᱤ ᱠᱟᱭ ᱛᱮᱫᱚ ᱵᱩᱥᱩᱵ ᱩᱫ ᱤᱧ ᱠᱩᱥᱤᱭᱟᱜ ᱜᱮᱭᱟ
ᱟᱪᱪᱷᱟ ᱵᱟ ᱠᱷᱩᱵ ᱵᱷᱟᱜᱮ ᱟᱨ
ᱛᱚᱵᱚᱱ
ᱦᱮᱸ ᱦᱮᱸ ᱟᱨ ᱟᱢ ᱡᱟᱦᱟᱸᱟᱢ ᱞᱟᱹᱭ ᱠᱮᱜ-ᱟ ᱥᱮ ᱚᱱᱟ ᱡᱟᱦᱟᱸ ᱤᱭᱟᱹ ᱮᱸ ᱱᱚᱣᱟ ᱴᱷᱟᱲᱟᱝ ᱳᱫ ᱫᱚ ᱵᱟᱝ ᱚᱱᱟ ᱦᱮᱸᱫᱮ ᱜᱮ ᱚᱱᱟ ᱫᱚ ᱟᱞᱮᱥᱮᱫ ᱫᱚ ᱯᱩᱲ ᱯᱟᱴᱠᱟ ᱞᱮ ᱞᱟᱹᱭ ᱦᱮᱸᱫᱮ ᱯᱟᱴᱠᱟ ᱞᱟᱹᱭᱟ ᱟᱨ ᱯᱩᱲ ᱫᱚ ᱯᱩᱲ ᱯᱟᱴᱠᱟ ᱞᱮ ᱞᱟᱹᱭᱟ ᱦᱮᱸ ᱤᱧᱦᱚᱧ ᱡᱚᱢ ᱵᱟᱲᱟ ᱟᱠᱟᱫᱟ ᱟᱹᱰᱤ ᱜᱮ ᱥᱤᱵᱤᱞᱟ ᱧᱮᱞ ᱛᱮᱫᱚ ᱢᱟᱱᱮ ᱦᱮᱸᱫᱮ ᱜᱮ ᱧᱮᱞᱚᱜ-ᱟ ᱢᱮᱱᱠᱷᱟᱱ ᱡᱚᱢ ᱨᱮᱫᱚ ᱟᱹᱰᱤ ᱥᱤᱵᱤᱞᱟ
ᱟᱹᱭᱩᱵ ᱫᱚ ᱱᱟᱜ ᱠᱷᱟᱱ ᱴᱷᱤᱠᱜᱮ ᱡᱚᱢᱚᱜ-ᱟ ᱥᱮᱛᱟᱜ ᱫᱚ ᱢᱟᱱᱮ ᱤᱱᱟᱹ ᱥᱮᱸᱜᱮᱞ ᱪᱩᱞᱦᱟᱹ ᱨᱮᱭᱟᱜ ᱥᱮᱸᱜᱮᱞ ᱫᱟᱜ ᱫᱩᱞ ᱠᱟᱛᱮᱜ ᱫᱚᱦᱚ ᱟᱠᱟᱜ ᱞᱮᱠᱟ ᱧᱮᱞᱚᱜ-ᱟ
ᱮᱠᱟᱞ ᱜᱮ ᱮᱠᱟᱞ ᱜᱮ ᱚᱱᱟ ᱫᱚ ᱠᱟᱹᱴᱤᱡ ᱚᱠᱟᱞᱮ ᱞᱮᱠᱟ ᱪᱚ ᱧᱮᱞ ᱨᱮᱦᱚᱸ ᱦᱮᱸᱫᱮ ᱜᱮ ᱧᱮᱞᱚᱜ-ᱟ ᱥᱮ
ᱦᱮᱸ
ᱟᱨ ᱟᱹᱰᱤ ᱨᱚᱠᱚᱢ ᱢᱮᱱᱟᱜ-ᱟ ᱯᱩᱰᱟᱜ ᱢᱮᱱᱟᱜ-ᱟ ᱥᱟᱥᱟᱝ ᱟᱜ ᱢᱮᱱᱟᱜ-ᱟ ᱟᱨ ᱟᱨᱟᱜ ᱦᱚᱸ ᱢᱮᱱᱟᱜ-ᱟ ᱥᱮ ᱪᱮᱫ ᱞᱮᱠᱟ
ᱦᱮᱸ ᱟᱨᱟᱜ ᱟᱨᱟᱜ ᱦᱚᱸ ᱟᱨᱟᱜ ᱟᱜ ᱫᱚ ᱥᱤᱢ ᱩᱫ ᱠᱚ ᱢᱮᱛᱟᱜ ᱛᱟᱦᱮᱱᱟ
ᱦᱮᱸ ᱚᱱᱟ ᱦᱚᱸᱟᱞᱮ ᱦᱚᱸ ᱥᱤᱢ ᱩᱫ ᱜᱮᱞᱮ ᱞᱟᱹᱭᱟ
ᱥᱤᱢ ᱩᱫ ᱜᱮ
ᱥᱤᱢ ᱩᱫ ᱜᱮᱞᱮ ᱞᱟᱹᱭᱟ ᱪᱮᱫ ᱞᱮᱠᱟ ᱯᱟᱹᱦᱤᱞ ᱫᱚ
ᱯᱟᱹᱦᱤᱞ ᱫᱚ ᱵᱟᱝᱞᱮ ᱡᱚᱢᱮᱫ ᱠᱟᱱ ᱛᱟᱦᱮᱱᱟ ᱢᱮᱱᱟᱞᱮ ᱵᱟᱝᱠᱚ ᱡᱚᱢᱟ ᱛᱟᱯᱚᱨ ᱩᱱᱠᱩ ᱢᱟᱨᱟᱝ ᱜᱚ ᱛᱟᱠᱚ ᱫᱚ ᱠᱚ ᱡᱚᱢ ᱛᱟᱦᱮᱱ ᱜᱮ ᱟᱫᱚ ᱯᱚᱨᱮ ᱱᱮᱛᱟᱨ ᱫᱚᱠᱚ ᱢᱮᱱᱫᱟ ᱦᱮᱸ ᱡᱚᱢ ᱜᱮᱭᱟ ᱠᱚ ᱚᱱᱟ ᱠᱚᱫᱚ
ᱟᱪᱪᱷᱟ ᱟᱪᱪᱷᱟ ᱟᱨ ᱢᱤᱫᱴᱮᱱ ᱟᱨ ᱢᱤᱫᱴᱮᱱ ᱠᱟᱹᱴᱤᱡ ᱠᱟᱹᱴᱤᱡ ᱚᱱᱟ ᱥᱟᱥᱟᱝ ᱥᱟᱥᱟᱝ ᱜᱮᱭᱟ ᱟᱫᱚ ᱚᱱᱟ ᱫᱚ ᱥᱩᱱᱩᱢ ᱯᱤᱴᱷᱟᱹ ᱩᱫ ᱞᱮ ᱞᱟᱹᱭᱟ ᱟᱞᱮ ᱥᱮᱫ ᱫᱚ ᱦᱳᱭᱛᱳ ᱟᱯᱮ ᱥᱮᱫ ᱦᱚᱸ ᱚᱢᱚᱱᱚᱜ ᱜᱮᱭᱟ ᱟᱫᱚ ᱚᱱᱟ ᱫᱚ ᱦᱮᱸ ᱥᱟᱥᱟᱝ ᱜᱮᱭᱟ
ᱚᱱᱟ ᱫᱚ ᱡᱟᱹᱱᱤᱡ ᱠᱷᱟᱱ ᱵᱟᱝᱤᱧ ᱧᱮᱞ ᱠᱟᱫᱟ ᱤᱧ ᱫᱚ
ᱟᱪᱪᱷᱟ ᱚᱱᱟ ᱫᱚ ᱟᱞᱮ ᱥᱩᱱᱩᱢ ᱯᱤᱴᱷᱟᱹ ᱩᱫ ᱞᱮ ᱞᱟᱹᱭᱟ
ᱚ ᱥᱵᱤᱞ ᱜᱮᱭᱟ
ᱦᱮᱸ ᱥᱤᱵᱤᱞ ᱜᱮ ᱩᱫ ᱫᱚ ᱚᱱᱠᱟᱜᱮ ᱡᱟᱦᱟᱸ ᱦᱮᱸᱫᱮᱢ ᱞᱟᱹᱭ ᱠᱮᱜᱼᱟ ᱚᱱᱠᱟ ᱜᱮ ᱟᱫᱚ ᱚᱱᱟ ᱫᱚ ᱴᱷᱤᱠ ᱥᱩᱱᱩᱢ ᱥᱩᱱᱩᱢ ᱡᱩᱫᱤ ᱚᱱᱟ ᱥᱩᱱᱩᱢ ᱨᱮ ᱡᱩᱫᱤ ᱯᱤᱴᱷᱟᱹᱢ ᱪᱷᱟᱠᱟᱣᱟ ᱟᱫᱚ ᱚᱱᱟ ᱨᱮᱱᱟᱜ ᱨᱚᱝ ᱚᱠᱟᱞᱮᱠᱟ ᱧᱮᱞᱚᱜᱼᱟ ᱚᱱᱟ ᱦᱚᱸ ᱚᱱᱠᱟ ᱜᱮ ᱧᱮᱞᱚᱜᱼᱟ ᱚᱱᱛᱮ ᱦᱳᱭᱛᱳ ᱥᱩᱱᱩᱢ ᱯᱤᱴᱷᱟᱹ ᱩᱫ ᱠᱚ ᱞᱟᱹᱭ ᱟᱠᱟᱫᱟ ᱟᱨ ᱡᱟᱦᱟ ᱜᱮ ᱧᱮᱞᱚᱜᱼᱟ ᱚᱱᱟ ᱫᱚ ᱥᱤᱢ ᱩᱫ ᱠᱚ ᱞᱟᱹᱭᱟ ᱥᱤᱢ ᱨᱮᱱᱟᱜ ᱡᱟᱦᱟᱸ ᱪᱮᱛᱟᱱ ᱨᱮ ᱚᱱᱮ ᱵᱟᱝ ᱧᱮᱞᱚᱜ ᱛᱟᱠᱚᱣᱟ ᱵᱟᱦᱟᱛᱮᱜ ᱟᱨᱟᱜ ᱜᱮ ᱡᱚᱜᱸᱚ ᱡᱚᱜᱸᱚ ᱚᱱᱟᱛᱮ ᱚᱱᱟ ᱫᱚ ᱚᱱᱟᱛᱮ ᱚᱱᱟ ᱫᱚ ᱥᱤᱢ ᱩᱫ ᱠᱚ ᱞᱟᱹᱭᱟ
ᱦᱳᱭ
ᱦᱮᱸᱫᱮ ᱜᱮᱛᱮ ᱚᱱᱟ ᱫᱚ ᱦᱮᱸᱫᱮ ᱩᱫ ᱠᱚ ᱞᱟᱹᱭᱟ ᱚᱱᱟ ᱵᱟᱨᱭᱟ ᱜᱮᱞᱮ ᱞᱮᱭᱟ ᱟᱞᱮ ᱫᱚ ᱦᱮᱸᱫᱮ ᱯᱟᱴᱠᱟ ᱯᱩᱲ ᱯᱟᱴᱠᱟ ᱟᱨ ᱢᱚᱛᱟᱢ ᱩᱫ ᱫᱚᱢᱮ ᱢᱮᱱᱟᱜ ᱜᱮᱭᱟ ᱢᱚᱛᱟᱢ ᱩᱫ ᱛᱚᱨᱢᱟᱞ ᱩᱫ ᱛᱚᱨᱢᱟᱞ ᱩᱫ ᱫᱚ ᱯᱩᱬ ᱜᱮᱭᱟ
ᱦᱮᱸ ᱛᱚᱨᱢᱟᱞ ᱩᱫ ᱢᱟ ᱟᱹᱰᱤ ᱢᱟᱨᱟᱝ ᱩᱛᱟᱹᱨ ᱤᱭᱟᱹᱜᱼᱟ ᱵᱟᱝ ᱦᱮᱸ ᱛᱚᱨᱢᱟᱞ ᱩᱫ ᱢᱚᱛᱟᱢ ᱩᱫ ᱢᱚᱛᱟᱢ ᱩᱫ ᱦᱚᱸ ᱟᱹᱰᱤ ᱡᱟᱹᱥᱛᱤ ᱠᱟᱭᱛᱮ ᱟᱫᱚ ᱚᱱᱟᱫᱚ ᱯᱚᱨᱚᱵᱽ ᱯᱟᱹᱞᱤ ᱨᱮ ᱚᱢᱚᱱᱚᱜᱼᱟ ᱥᱮ
ᱦᱮᱸ ᱚᱱᱟ ᱢᱟ ᱯᱚᱨᱚᱵᱽ ᱯᱟᱹᱞᱤ ᱨᱮ ᱚᱢᱚᱱᱚᱜᱼᱟ
ᱦᱮᱸ ᱵᱷᱟᱫᱚᱨ ᱯᱚᱨᱚᱵᱽ ᱨᱮ ᱫᱟᱸᱥᱟᱭ ᱨᱮ ᱪᱷᱟᱛᱟ ᱨᱮ ᱚᱱᱟ ᱠᱚᱨᱮ ᱚᱢᱚᱱᱚᱜ ᱛᱟᱦᱮᱱᱟ ᱯᱟᱹᱦᱤᱞ ᱥᱮᱫ ᱫᱚ ᱚᱱᱟ ᱵᱟᱡᱟᱨ ᱥᱮᱫ ᱪᱟᱞᱟᱣ ᱦᱩᱭᱩᱜ ᱠᱟᱱ ᱛᱟᱦᱮᱱᱟ ᱥᱮ ᱧᱮᱞ ᱦᱩᱭᱩᱜ ᱠᱟᱱ ᱛᱟᱦᱮᱱᱟ ᱟᱹᱰᱤ ᱜᱟᱱ ᱠᱚ ᱢᱤᱫᱴᱷᱮᱱ ᱠᱚ ᱫᱚᱦᱚ ᱠᱟᱜᱼᱟ ᱟᱠᱷᱨᱤᱧ ᱟᱠᱚ ᱟᱫᱚ ᱢᱚᱱᱮ ᱦᱩᱭᱩᱜ ᱠᱟᱱ ᱛᱟᱦᱮᱱᱟ ᱩᱱᱟᱹᱜ ᱜᱟᱱ ᱫᱚ ᱚᱠᱟ ᱨᱮᱠᱚ ᱧᱟᱢ ᱟᱠᱟᱫᱟ ᱢᱮᱱᱫᱚ ᱚᱱᱟ ᱢᱚᱛᱟᱢ ᱩᱫ ᱫᱚ ᱡᱮ ᱚᱱᱠᱟᱱ ᱠᱷᱟᱲᱟᱝ ᱩᱫ ᱡᱟᱦᱟᱸ ᱫᱚ ᱟᱯᱮ ᱫᱚ ᱯᱩᱲ ᱯᱷᱴᱠᱟ ᱯᱮ ᱢᱮᱛᱟᱜᱼᱟ
ᱦᱮᱸ
ᱚᱱᱟ ᱞᱮᱠᱟ ᱜᱮ ᱧᱮᱞᱛᱮ ᱚᱱᱟ ᱫᱚ ᱵᱟᱲᱟᱭ ᱵᱟᱝ ᱛᱟᱦᱮᱸ ᱠᱟᱱᱟ ᱛᱚᱵᱮ ᱟᱸᱡᱚᱢ ᱦᱩᱭ ᱞᱮᱱᱟ ᱟᱞᱮ ᱥᱮᱫ ᱫᱚ ᱵᱟᱝ ᱚᱢᱚᱱᱚᱜ ᱠᱟᱱ ᱛᱟᱦᱮᱱᱟ ᱟᱨ ᱱᱚᱜᱚᱭ ᱦᱩᱭ ᱮᱱᱟ ᱵᱟᱨ ᱯᱮ ᱥᱮᱨᱢᱟ ᱛᱚᱵᱮ ᱟᱹᱰᱤ ᱚᱢᱚᱱᱚᱜ ᱠᱟᱱᱟ ᱵᱟᱲᱜᱤ ᱠᱚᱨᱮ ᱦᱚᱸ ᱟᱫᱚ ᱚ ᱩᱱᱨᱮ ᱵᱩᱡᱩᱜ ᱠᱟᱱᱟ ᱱᱚᱜᱼᱚ ᱱᱚᱣᱟ ᱜᱮ ᱚᱱᱟ ᱛᱟᱦᱞᱮ ᱚᱱᱟ ᱟᱨ ᱱᱚᱣᱟ ᱫᱚ ᱮᱠᱷᱟᱱ ᱠᱟᱹᱴᱤᱡ ᱢᱤᱫ ᱜᱮ ᱧᱮᱞᱛᱮ ᱟᱫᱚ ᱚᱱᱟᱛᱮ ᱵᱟᱭ ᱴᱷᱤᱠᱟᱹᱜ ᱠᱟᱱ ᱛᱟᱦᱮᱱᱟ ᱟᱫᱚ ᱱᱚᱣᱟ ᱢᱚᱛ ᱛᱟᱢ ᱩᱫ ᱫᱚ ᱠᱟᱹᱴᱤᱡ ᱞᱟᱹᱴᱩ ᱧᱚᱜᱚᱜᱼᱟ ᱚᱱᱟᱫᱚ ᱠᱟᱹᱴᱤᱡ ᱦᱩᱰᱤᱧ ᱧᱚᱜᱚᱜᱼᱟ ᱟᱫᱚ ᱚᱱᱟ ᱫᱚ ᱠᱟᱹᱴᱤᱡ ᱞᱮᱸᱡᱮᱨ ᱧᱚᱜ ᱜᱮᱭᱟ ᱚᱱᱟ ᱫᱚ ᱱᱟᱜ ᱠᱷᱟᱱ ᱩᱱᱟᱹᱜᱴᱟ ᱫᱚ ᱵᱟᱹᱧ ᱠᱩᱥᱤᱭᱟᱜᱼᱟ
ᱟᱪᱪᱷᱟ ᱟᱪᱪᱷᱟ
ᱦᱮᱸ ᱟᱨ ᱚᱱᱟ ᱫᱚ ᱢᱚᱛᱟᱢ ᱩᱫ ᱫᱚ ᱢᱮᱱᱫᱚ ᱡᱟᱦᱟᱸᱭ ᱤᱭᱟᱹ ᱰᱟᱸᱰᱟ ᱠᱚ ᱦᱟᱹᱥᱩ ᱠᱚ ᱛᱟᱦᱮᱱᱟ ᱩᱱᱠᱩᱣᱟᱜ ᱢᱟ ᱟᱨᱚ ᱡᱚᱢ ᱵᱟᱭ ᱜᱟᱱᱚᱜᱟ
ᱵᱟᱭ ᱜᱟᱱᱚᱜ ᱠᱟᱱᱟ ᱢᱚᱛᱟᱢ ᱩᱫ ᱫᱚ ᱚᱠᱟ ᱠᱚᱫᱚ ᱚᱠᱚᱭ ᱠᱚᱣᱟᱜ ᱫᱚ ᱵᱟᱛᱞ ᱜᱮᱭᱟ ᱚᱱᱟ ᱫᱚ
ᱦᱮᱸ ᱦᱮᱸ
ᱡᱚᱛᱚ ᱦᱚᱲᱟᱜ ᱫᱚ ᱡᱚᱢ ᱵᱟᱭ ᱜᱟᱱᱚᱜᱼᱟ ᱥᱮ
ᱦᱳᱭ
ᱟᱫᱚ ᱢᱚᱛᱟᱢ ᱩᱫ ᱨᱮᱦᱚᱸ ᱢᱟᱱᱮ ᱡᱚᱢ ᱥᱟᱫᱽ ᱚᱱᱟ ᱫᱚ ᱢᱟᱱᱮ ᱟᱹᱰᱤ ᱠᱚᱢ ᱜᱮ ᱧᱟᱢᱚᱜᱼᱟ ᱛᱚ ᱚᱠᱟ ᱫᱤᱱ ᱠᱚᱨᱮ ᱚᱢᱚᱱᱚᱜᱼᱟ ᱚᱱᱟᱜᱮ ᱢᱤᱫᱴᱮᱱ
ᱦᱮᱸ ᱟᱫᱚ ᱡᱚᱠᱷᱚᱱ ᱧᱟᱢᱚᱜ ᱟ ᱛᱚ ᱟᱹᱰᱤ ᱩᱛᱟᱹᱨ ᱧᱟᱢᱚᱜᱼᱟ
ᱟᱹᱰᱤ ᱩᱛᱟᱹᱨ ᱧᱟᱢᱚᱜᱼᱟ ᱦᱮᱸ
ᱦᱮᱸ ᱟᱹᱰᱤ ᱩᱛᱟᱹᱨ ᱚᱱᱠᱟ ᱢᱤᱫ ᱡᱷᱩᱲᱤ ᱜᱟᱱ ᱚᱱᱠᱟ ᱚᱢᱚᱱᱚᱜ ᱛᱟᱦᱮᱱᱟ ᱟᱫᱚ ᱚᱱᱟ ᱢᱮᱱᱟᱠᱚ ᱚᱱᱟ ᱦᱟᱞᱟᱝ ᱨᱮᱭᱟᱜ ᱢᱤᱫᱴᱟᱝ ᱱᱤᱭᱚᱢ ᱢᱮᱱᱟᱜᱼᱟ ᱮ ᱡᱮ ᱟᱢ ᱫᱚ ᱡᱩᱫᱤ ᱤᱸᱜᱩᱛ ᱠᱟᱛᱮ ᱮᱢ ᱦᱟᱞᱟᱝᱼᱟ ᱮᱸᱰᱮᱠᱷᱟᱱ ᱫᱚ ᱦᱟᱱᱛᱮ ᱱᱟᱛᱮ ᱯᱟᱥᱱᱟᱣ ᱮᱱ ᱜᱮ ᱟᱨ ᱡᱩᱫᱤ ᱫᱩᱲᱩᱵ ᱠᱟᱛᱮᱜ ᱮᱢ ᱦᱟᱞᱟᱝᱼᱟ ᱮᱸᱰᱮᱠᱷᱟᱱ ᱫᱚ ᱚᱸᱰᱮ ᱜᱮ ᱟᱵᱟᱨ, ᱫᱚᱥᱟᱨ ᱥᱮᱨᱢᱟ ᱦᱚᱸ ᱚᱸᱰᱮ ᱜᱮ ᱚᱢᱚᱱᱚᱜᱼᱟ।
ᱟᱪᱪᱷᱟ ᱟᱪᱪᱷᱟ,
ᱚᱱᱠᱟ ᱠᱚ ᱞᱟᱹᱭ ᱛᱟᱦᱮᱱ ᱟᱨ ᱪᱮᱫᱞᱮᱠᱟ ᱠᱟᱱᱟ।
ᱦᱮᱸ ᱚᱱᱟ ᱢᱟᱛᱚ ᱱᱚᱣᱟ ᱞᱟᱹᱭ ᱠᱟᱛᱷᱟ ᱜᱮ ᱟᱵᱚ ᱵᱚᱱ ᱯᱟᱹᱛᱭᱟᱹᱣᱟᱜᱼᱟ ᱥᱮ, ᱟᱫᱚ ᱞᱟᱹᱭ ᱵᱟᱝᱢᱟ ᱚᱱᱟ ᱫᱟᱹᱲᱟᱭ ᱮᱴᱟᱜ ᱥᱮᱫ ᱦᱮᱸ ᱥᱮ ᱪᱮᱫ ᱞᱮᱠᱟ, ᱚᱸ ᱚᱱᱟ ᱩᱫ ᱚᱢᱚᱱ ᱴᱷᱟᱶ ᱜᱮᱠᱚ ᱟᱰᱟᱱᱤ ᱠᱚ ᱞᱟᱹᱭᱟ ᱚᱱᱟ ᱫᱚ ᱵᱟᱝ,
ᱪᱮᱫ ᱪᱚᱝ
ᱩᱫ ᱡᱟᱦᱟᱸ ᱨᱮ ᱚᱢᱚᱱᱚᱜᱼᱟ ᱚᱱᱟᱜᱮ ᱚᱱᱟ ᱟᱰᱟᱱᱤ ᱠᱚ ᱞᱟᱹᱭᱟ ᱵᱟᱝ,
ᱚᱱᱟ ᱫᱚ ᱵᱟᱲᱟᱭ ᱵᱟᱹᱱᱩᱜᱼᱟ ᱪᱮᱫ ᱠᱚ ᱢᱮᱛᱟᱜᱼᱟ।
ᱦᱮᱸ ᱡᱟᱦᱟᱸ ᱨᱮ ᱚᱱᱟ ᱢᱚᱛᱟᱢ ᱩᱫ ᱚᱢᱚᱱᱚᱜᱼᱟ ᱡᱮ ᱦᱤᱡᱩᱜ ᱠᱟᱱ ᱥᱮᱨᱢᱟ ᱚᱸᱰᱮ ᱜᱮ ᱚᱢᱚᱱᱚᱜᱼᱟ ᱥᱮ, ᱩᱫ ᱠᱟᱱᱟ ᱦᱮᱸᱥᱮ ᱚᱱᱟ ᱫᱚ ᱢᱚᱛᱟᱢ ᱩᱫ ᱫᱚ, ᱟᱫᱚ ᱚᱱᱟ ᱫᱚ ᱟᱰᱟᱱᱤ ᱞᱟᱹᱭᱟ ᱢᱟᱱᱮ ᱚᱱᱟ ᱴᱷᱟᱶ ᱫᱚ ᱟᱰᱟᱱᱤ ᱠᱚ ᱞᱟᱹᱭᱟ, ᱡᱮ ᱱᱚᱣᱟ ᱫᱚ ᱟᱰᱟᱱᱤ ᱠᱟᱱᱟ ᱚᱱᱟ ᱢᱚᱛᱟᱢ ᱢᱚᱛᱟᱢ ᱨᱮᱱᱟᱜ ᱟᱰᱟᱱᱤ ᱠᱟᱱᱟ ᱴᱷᱟᱶ ᱱᱚᱰᱮ ᱜᱮ ᱦᱤᱡᱩᱜ ᱠᱟᱱ ᱥᱮᱨᱢᱟ ᱱᱤᱱᱟᱹᱜ ᱫᱤᱱ ᱨᱮᱜᱮ ᱚᱢᱚᱱᱚᱜᱼᱟ। ᱛᱮᱦᱮᱧ, ᱛᱮᱦᱮᱧ ᱚᱢᱚᱱ ᱟᱠᱟᱱᱟ ᱢᱟᱱᱮ ᱦᱤᱡᱩᱜ ᱥᱮᱨᱢᱟ ᱦᱚᱸ ᱱᱚᱰᱮ ᱩᱱᱟᱹᱜ ᱫᱤᱱ ᱨᱮᱜᱮ ᱚᱢᱚᱱᱚᱜᱼᱟ। ᱟᱨ ᱩᱸᱜᱩᱫ ᱠᱟᱛᱮᱢ ᱤᱭᱟᱹ ᱞᱮᱠᱷᱟᱱ ᱥᱮ ᱛᱤᱸᱜᱩ ᱠᱟᱛᱮᱢ ᱦᱟᱞᱟᱝ ᱞᱮᱠᱷᱟᱱ ᱚᱱᱟ ᱫᱚ ᱟᱰᱟᱱᱤ ᱫᱟᱹᱲᱟᱭ। ᱢᱟᱱᱮ ᱦᱤᱡᱩᱜ ᱠᱟᱱ ᱥᱮᱨᱢᱟ ᱫᱚ ᱚᱸᱰᱮ ᱫᱚ ᱟᱫᱚ ᱵᱟᱭ ᱮᱢᱚᱱᱚᱜᱼᱟ ᱥᱮ ᱪᱮᱫ ᱞᱮᱠᱟ।
ᱦᱮᱸ ᱦᱮᱸ ᱚᱱᱠᱟ ᱜᱮᱠᱚ ᱞᱟᱹᱭ ᱛᱟᱦᱮᱸᱫ।
ᱦᱮᱸ ᱤᱧ ᱦᱚᱸ ᱱᱚᱣᱟ ᱫᱚᱧ ᱟᱸᱡᱚᱢ ᱟᱠᱟᱫᱟ, ᱡᱮ ᱱᱚᱝᱠᱟ ᱠᱚ ᱞᱟᱹᱭᱟ। ᱟᱨ ᱦᱟᱞᱟᱝ ᱵᱟᱲᱟ ᱦᱚᱸ ᱢᱤᱫᱵᱟᱨ ᱦᱩᱭ ᱟᱠᱟᱱ ᱜᱮᱭᱟ,
ᱦᱚᱸ
ᱟᱨ ᱟᱯᱮ ᱥᱮᱫ ᱫᱚ ᱛᱟᱦᱞᱮ ᱠᱷᱟᱱ ᱫᱚ ᱢᱚᱛᱟᱢ ᱩᱫ ᱦᱚᱸ ᱧᱟᱢᱚᱜ ᱜᱮᱭᱟ ᱥᱮ ᱡᱟᱹᱥᱛᱤ,